ᱦᱮᱸ ᱡᱚᱦᱟᱨ ᱜᱮ ᱜᱚᱢᱠᱮ
ᱡᱚᱦᱟᱨ ᱜᱮ ᱡᱚᱦᱟᱨ ᱜᱮ
ᱟᱨ ᱛᱟᱦᱚᱞᱮ ᱟᱹᱵᱤᱱᱟᱜ ᱪᱼᱟᱥ
ᱪᱮᱫ
ᱟᱵᱤᱱᱟᱜ ᱧᱩᱛᱩᱢ ᱫᱚ ᱛᱟᱦᱚᱞᱮ
ᱤᱧᱟᱹᱜ ᱧᱩᱛᱩᱢ ᱫᱚ ᱜᱳᱵᱤᱱᱫᱚ ᱥᱚᱨᱮᱱ ᱟᱵᱤᱱ ᱫᱚ ᱚᱠᱚᱭ ᱵᱤᱱ ᱞᱟᱹᱭᱮᱫ
ᱟᱹᱞᱤᱧ ᱫᱚ ᱥᱮᱢᱞᱟ ᱦᱟᱸᱥᱫᱟ ᱢᱮᱱ ᱮᱫᱟ
ᱟᱪᱪᱷᱟ ᱚᱠᱟ ᱠᱷᱚᱱᱟᱜ ᱵᱤᱱ ᱞᱟᱹᱭᱮᱜᱼᱟ
ᱦᱮᱸ ᱯᱚᱥᱪᱤᱢ ᱢᱮᱫᱽᱱᱟᱯᱩᱨ ᱫᱟᱛᱩᱱ ᱚᱱᱟ ᱥᱟᱭᱤᱰ ᱠᱷᱚᱱ ᱟᱪᱪᱷᱟ ᱟᱵᱤᱱᱟᱜ ᱟᱹᱛᱩ ᱧᱩᱛᱩᱢ ᱫᱚ ᱛᱟᱦᱚᱞᱮ ᱚᱠᱟᱨᱮ ᱦᱮᱸ ᱦᱮᱸ ᱛᱟᱦᱞᱮ ᱟᱵᱤᱱᱟᱜ ᱟᱹᱛᱩ ᱫᱤᱥᱚᱢ ᱫᱚ ᱚᱰᱤᱥᱥᱟ
ᱢᱩ ᱳᱨᱤᱥᱟ ᱨᱮᱱᱟᱜ ᱢᱚᱭᱩᱨᱵᱷᱚᱸᱡᱽ ᱰᱤᱥᱴᱤᱠ ᱟᱨ ᱴᱟᱣᱩᱱ ᱱᱚᱣᱟ ᱵᱞᱚᱠ ᱫᱚ ᱛᱟᱦᱮᱞᱮ ᱵᱚᱦᱚᱞᱫᱟ
ᱟᱪᱪᱷᱟ ᱛᱟᱦᱚᱞᱮ ᱟᱯᱮ ᱟᱪᱪᱷᱟ ᱟᱪᱪᱷᱟ ᱛᱟᱦᱞᱮ ᱟᱯᱮ ᱥᱮᱫ ᱪᱮᱫᱞᱮᱠᱟ ᱱᱚᱣᱟ ᱴᱟᱭᱤᱢ ᱯᱚᱨᱚᱵᱽ ᱠᱚ ᱦᱩᱭᱩᱜ ᱠᱟᱱᱟ
ᱟ ᱯᱟᱨᱚᱢᱱᱟ ᱨᱚᱡ ᱯᱚᱨᱚᱵ ᱢᱮᱱᱛᱮ ᱱᱚ ᱠᱤᱪᱷᱩ ᱪᱳᱫᱳ ᱯᱚᱱᱫᱨᱚ ᱛᱟᱨᱤᱠᱷ ᱦᱩᱭ ᱮᱱᱟ ᱠᱚ ᱦᱩᱭᱮᱱᱟ ᱟᱨ ᱢᱟᱱᱮ ᱤᱱᱟ ᱯᱤᱴᱷᱟᱹ ᱠᱚ ᱡᱤᱞ ᱚᱱᱟ ᱨᱚᱡᱚ ᱯᱚᱨᱚᱵ ᱨᱮᱫᱚ ᱢᱟᱱᱮ ᱯᱤᱴᱟ ᱠᱚ ᱡᱚᱢ ᱦᱩᱭᱮᱱᱟ ᱡᱤᱞ ᱯᱤᱴᱟ ᱠᱚ ᱛᱟᱨᱯᱚᱨᱮ ᱱᱚᱣᱟ ᱢᱚᱥᱞᱟ ᱯᱤᱴᱷᱟᱹ ᱛᱟᱨᱯᱚᱨᱮ ᱟᱨᱠᱤ ᱡᱤᱞ ᱠᱚ
ᱟᱪᱪᱷᱟ ᱚᱱᱟᱨᱮ ᱚᱱᱟ ᱯᱚᱨᱚᱵ ᱦᱩᱭᱩᱜ ᱫᱚ ᱯᱟᱛᱟ ᱮᱱᱮᱡ ᱠᱚ ᱚᱱᱠᱟ ᱢᱤᱫᱴᱟᱝ ᱦᱩᱭᱩᱜ ᱜᱮᱭᱟ ᱥᱮ ᱵᱟᱝ ᱚᱱᱟ ᱠᱚ
ᱦᱮᱸ ᱮᱱᱮᱡ ᱠᱚ ᱦᱩᱭᱩᱜ ᱜᱮᱭᱟ ᱥᱮᱨᱮᱧ ᱠᱚ ᱚᱱᱮ ᱢᱟᱱᱮ ᱟᱨᱠᱤ ᱚᱱᱟ ᱰᱷᱩᱭᱞᱟᱝ ᱨᱮᱠᱚ ᱤᱭᱟᱹᱭᱟᱠᱚ
ᱟᱪᱪᱷᱟ
ᱰᱷᱤᱞᱟᱹᱝ ᱚᱜᱼᱟ ᱠᱚ ᱟᱨ ᱥᱮᱨᱮᱧᱟᱠᱚ ᱚᱱᱟ ᱠᱚ ᱛᱚ
ᱚᱱᱟ ᱠᱚᱨᱮ ᱫᱚ ᱛᱟᱦᱚᱞᱮ ᱯᱨᱟᱭ ᱜᱮ ᱦᱩᱭᱩᱜ ᱜᱮᱭᱟ ᱚᱱᱟ
ᱦᱮᱸ ᱯᱨᱟᱭ ᱩᱲᱤᱥᱟ ᱜᱳᱴᱟ ᱡᱟᱭᱜᱟ ᱨᱮᱜᱮ ᱚᱱᱟ ᱫᱚ ᱚᱱᱟ ᱫᱚ ᱢᱟᱱᱮ ᱚᱲᱤᱥᱟ ᱜᱚᱴᱟ ᱯᱨᱟᱭ ᱚᱱᱟ ᱫᱚ ᱢᱟᱱᱟᱣ ᱜᱮᱭᱟ ᱠᱚ ᱦᱮᱸ
ᱩᱱ ᱚᱠᱛᱚ ᱵᱟᱝ ᱚᱱᱟ ᱵᱟᱫ ᱠᱟᱛᱮᱫ ᱨᱮᱦᱚ ᱟᱨ ᱪᱮᱫ ᱪᱮᱫ ᱚᱱᱠᱟᱱᱟᱜ ᱤᱭᱟᱹ ᱟᱹᱰᱤ ᱤᱭᱟᱹ ᱠᱟᱡᱟᱠ ᱜᱮᱯᱮ ᱢᱟᱱᱟᱣ ᱜᱮᱭᱟ
ᱟᱨᱦᱚᱸ ᱢᱚᱠᱚᱨ ᱯᱚᱨᱚᱵᱽ ᱠᱚ
ᱟᱪᱪᱷᱟ ᱟᱪᱪᱷᱟ
ᱢᱚᱠᱚᱨ ᱯᱚᱨᱚᱵᱽ ᱞᱮ ᱢᱟᱱᱟᱣ ᱞᱟᱹᱜᱤᱫ ᱞᱟᱹᱜᱤᱫ-ᱟ ᱚᱱᱟ ᱦᱚᱸ ᱟᱹᱣᱨᱤ ᱦᱟᱸᱜ ᱦᱩᱭᱩᱜ-ᱟ᱾
ᱱᱚᱣᱟ ᱫᱚ ᱮᱠᱟᱞ ᱛᱮ ᱦᱟᱱᱮ ᱰᱤᱥᱢᱵᱚᱨ ᱪᱮ ᱡᱟᱱᱣᱟᱨᱤ ᱥᱮ
ᱚᱱᱟ ᱛᱚ ᱛᱤᱥ ᱱᱤᱭᱟᱹ ᱱᱤᱭᱟᱹ ᱫᱚ ᱤᱭᱟᱹ ᱪᱟᱞᱟᱜ ᱠᱟᱱᱟ ᱡᱩᱱ ᱪᱟᱞᱟᱜ ᱠᱟᱱᱟ ᱵᱟᱝ
ᱦᱮᱸ ᱡᱩᱱ
ᱟᱫᱚ ᱛᱤᱥ ᱪᱚ ᱦᱩᱭᱩᱜ ᱢᱟᱥ ᱴᱟᱜ ᱵᱟᱹᱧ ᱴᱷᱤᱠ ᱟᱠᱟᱫ-ᱟ᱾
ᱟᱪᱪᱷᱟ ᱟᱪᱪᱷᱟ ᱛᱚᱵᱮ ᱟᱹᱰᱤ ᱢᱚᱡᱽ ᱜᱮ ᱦᱩᱭᱩᱜ ᱜᱮᱭᱟ ᱚᱱᱟ ᱥᱟᱭᱤᱰ ᱫᱚ ᱵᱟᱝ
ᱢᱚᱡᱽ ᱜᱮ ᱦᱩᱭᱩᱜ ᱜᱮᱭᱟ ᱟᱨ ᱟᱯᱮ ᱥᱮᱫ ᱫᱚ ᱪᱮᱫ ᱞᱮᱠᱟ?
ᱟᱞᱮ ᱥᱮᱫ ᱫᱚ ᱟᱯᱮ ᱫᱚ ᱱᱚᱣᱟ ᱴᱟᱭᱤᱢ ᱫᱚ ᱨᱚᱡᱚ ᱯᱚᱨᱚᱵᱽ ᱫᱚ ᱵᱟᱹᱱᱩᱜ-ᱟ ᱢᱮᱱᱠᱷᱟᱱ ᱢᱤᱫᱴᱟᱱ ᱟᱢᱵᱟᱵᱚᱛᱤ ᱢᱮᱱᱛᱮᱠᱚ ᱢᱟᱱᱟᱣ ᱜᱮᱭᱟ᱾
ᱟᱪᱪᱷᱟ ᱚᱱᱟ ᱫᱚ ᱪᱮᱫ ᱠᱚ ᱦᱩᱭᱩᱜ ᱜᱮᱭᱟ?
ᱚᱱᱟᱨᱮ ᱦᱳᱭ ᱵᱚᱞᱛᱮ ᱫᱚ ᱡᱤᱞ ᱯᱤᱴᱷᱟᱹ ᱠᱚ ᱠᱷᱟᱹᱡᱟᱹᱲᱤ ᱠᱟᱱᱴᱷᱟᱲ ᱩᱞ ᱚᱱᱟ ᱠᱚᱠᱚ ᱵᱚᱸᱜᱟᱵᱩᱨᱩᱭ ᱜᱮᱭᱟ ᱟᱫᱚ ᱮᱱᱮᱡ ᱥᱮᱨᱮᱧ ᱵᱚᱞᱛᱮ ᱫᱚ ᱮᱱᱮᱡ ᱥᱮᱨᱮᱧ ᱫᱚ ᱵᱟᱝ ᱦᱩᱭᱩᱜ-ᱟ ᱾ ᱚᱱᱮ ᱵᱚᱸᱜᱟ ᱵᱩᱨᱩ ᱡᱤᱞ ᱯᱤᱴᱷᱟᱹ ᱡᱚᱢ ᱚᱱᱟ ᱠᱚᱜᱮ
ᱟᱪᱪᱷᱟ ᱟᱪᱪᱷᱟ ᱵᱚᱸᱜᱟ ᱵᱩᱨᱩ ᱵᱟᱝ ᱴᱷᱤᱠ ᱟᱨ ᱰᱟᱱᱥ ᱠᱚᱫᱚ ᱵᱟᱝ ᱦᱩᱭᱩᱜ ᱜᱮᱭᱟ
ᱵᱟᱝ ᱵᱟᱝ ᱮᱱᱮᱡ ᱥᱮᱨᱮᱧ ᱠᱚᱫᱚ ᱥᱮᱨᱮᱧ ᱜᱮᱭᱟ ᱠᱚ ᱛᱚᱵᱮ ᱮᱱᱮᱡ ᱠᱚᱫᱚ ᱵᱟᱝ ᱦᱩᱭᱩᱜ
ᱴᱷᱤᱠ ᱴᱷᱤᱠ ᱟᱨ ᱟᱨ ᱪᱮᱫ ᱠᱚ ᱱᱤᱭᱟᱹ ᱱᱤᱭᱟᱹ ᱱᱤᱭᱟᱹ ᱦᱟᱹᱞᱤ ᱯᱚᱨᱚᱵᱽ ᱠᱚ ᱪᱮᱫ ᱦᱚᱸ ᱚᱱᱠᱟ ᱫᱚ ᱵᱟᱝ ᱦᱩᱭ ᱠᱟᱱᱟ ᱵᱚᱞᱮ
ᱮᱠᱟᱞ ᱛᱮ ᱥᱚᱦᱨᱟᱭ ᱢᱮᱱᱟᱜ-ᱟ ᱛᱟᱨᱯᱚᱨ
ᱦᱮᱸ ᱦᱮᱸ ᱥᱚᱦᱨᱟᱭ ᱥᱚᱦᱚᱨᱟᱭ ᱥᱟᱠᱨᱟᱛ ᱢᱟ ᱢᱮᱱᱟᱜ ᱜᱮᱭᱟ᱾
ᱦᱮᱸ ᱦᱮᱸ ᱟᱯᱮ ᱥᱮᱫ ᱥᱚᱦᱨᱟᱭ ᱛᱤᱱᱟᱹᱜ ᱟᱹᱰᱤ ᱤᱭᱟᱹ ᱧᱚᱜ ᱜᱮ ᱦᱩᱭᱩᱜ-ᱟ ᱵᱟᱝ
ᱦᱮᱸ ᱤᱱᱠᱟᱹᱜᱮ ᱥᱚ ᱤᱱᱠᱟᱹᱜ ᱜᱮ ᱦᱩᱭᱩᱜ-ᱟ ᱥᱚᱦᱨᱟᱭ ᱫᱚ ᱟᱯᱮ ᱚᱱᱛᱮ ᱨᱮ ᱪᱮᱫ ᱞᱮᱠᱟ ᱤᱱᱠᱟᱹ ᱠᱟᱹᱴᱤᱡ
ᱚ
ᱠᱟᱹᱴᱤᱡ ᱠᱟᱹᱴᱤᱡ ᱢᱟᱱᱮ ᱤᱭᱟᱹᱭᱟ ᱟᱨᱠᱤ ᱚᱱᱮ ᱠᱟᱹᱴᱤᱡ ᱠᱟᱹᱴᱤᱡ ᱵᱷᱮᱜᱟᱨ ᱧᱚᱜ-ᱟ᱾
ᱦᱮᱸ ᱱᱟᱥᱮ ᱫᱚ ᱵᱷᱮᱜᱟᱨᱚᱜ
ᱦᱮᱸ ᱡᱮᱦᱮᱛᱩ ᱡᱟᱭᱜᱟ ᱠᱟᱹᱴᱤᱡ ᱦᱮᱸ ᱮᱴᱟᱜ ᱫᱤᱥᱚᱢ ᱠᱟᱱᱟ ᱫᱚ ᱠᱟᱹᱴᱤᱡ ᱵᱷᱮᱜᱟᱨᱚᱜ ᱜᱮᱭᱟ ᱵᱟᱠᱷᱟᱱ ᱛᱚ ᱩᱱᱟᱹᱜ ᱫᱚ ᱩᱱᱟᱹᱜ ᱮᱴᱟᱜ ᱫᱚ ᱵᱟᱝ ᱵᱷᱮᱜᱟᱨ
ᱦᱩᱸ ᱦᱩᱸ ᱩᱱᱟᱹᱜᱴᱟᱜ ᱫᱚᱚ ᱵᱟᱝ ᱵᱚᱫᱚᱞᱚᱜ ᱟ ᱵᱟᱱᱟᱦᱚᱲ ᱜᱮ ᱟᱵᱚ ᱥᱟᱱᱛᱟᱲ ᱡᱟᱹᱛᱤ ᱜᱮ ᱠᱟᱱᱟ ᱵᱚᱱ᱾
ᱦᱮᱸ ᱦᱩᱸ ᱮᱠᱫᱚᱢ᱾
ᱚᱱᱠᱟ ᱫᱚ ᱵᱷᱮᱜᱟᱨᱚᱜ ᱜᱮ ᱱᱟᱥᱮ ᱫᱚ ᱵᱷᱮᱜᱟᱨᱚᱜ ᱜᱮᱭᱟ ᱟᱫᱚ ᱚᱝᱠᱟ ᱜᱮ ᱟᱵᱚ
ᱦᱮᱸ ᱟᱨ ᱟᱢᱫᱚ ᱪᱮᱫ ᱮᱢ ᱞᱟᱹᱭ ᱠᱮᱜ ᱟ ᱢᱤᱫᱽᱱᱟᱯᱩᱨ ᱵᱟ?
ᱦᱮᱸ ᱦᱮᱸ ᱚᱱᱟ ᱚᱭᱮᱥᱴ ᱵᱮᱝᱜᱚᱞ᱾
ᱦᱮᱸ ᱢᱤᱫᱽᱱᱟᱯᱩᱨ ᱫᱚ ᱪᱮᱫ ᱫᱟᱬᱟᱱ ᱡᱟᱭᱜᱟ ᱠᱚ ᱢᱮᱱᱟᱜᱼᱟ ᱛᱟᱦᱞᱮ ᱚᱸᱰᱮ ᱫᱚ?
ᱫᱟᱲᱟᱱ ᱡᱟᱭᱜᱟ ᱵᱚᱞᱛᱮ ᱫᱚ ᱟᱵᱚ ᱫᱚ ᱛᱚ ᱯᱷᱮᱢᱟᱥ ᱢᱟᱱᱮ ᱯᱩᱨᱵᱚᱢᱤᱫᱽᱱᱟᱯᱩᱨ ᱨᱮᱱᱟᱜ ᱥᱟᱭᱤᱰ ᱫᱚ ᱫᱤᱜᱷᱟ ᱢᱮᱱᱟᱜ ᱟ
ᱦᱚᱸᱻ ᱦᱮᱸ ᱦᱮᱸ ᱦᱮᱸ ᱚᱱᱟ ᱚᱰᱤᱥᱟ ᱚᱱᱮ ᱤᱭᱟᱹ ᱵᱳᱰᱟᱨ ᱥᱩᱨ ᱨᱮᱜᱮ ᱢᱮᱱᱟᱜᱼᱟ ᱥᱩᱨ ᱥᱩᱯᱩᱨ ᱨᱮᱜᱮ ᱚᱭᱮᱥᱴ ᱵᱮᱝᱜᱚᱞ ᱵᱚᱨᱰᱟᱨ ᱛᱟᱞᱟ ᱛᱟᱞᱤ ᱛᱟᱞᱟ ᱛᱟᱞᱤ ᱨᱮ ᱢᱮᱱᱟᱜᱼᱟ ᱦᱮᱸ
ᱦᱮ ᱚᱱᱟᱜᱮ ᱟᱯᱟᱛᱚᱛᱚ ᱢᱟᱱᱮ ᱵᱤᱥᱤ ᱴᱩᱨᱤᱡᱟᱢ ᱠᱚᱫᱚ ᱠᱚ ᱦᱤᱡᱩᱜ ᱜᱮᱭᱟᱹ᱾
ᱦᱩᱸ ᱦᱩᱸ ᱦᱮᱸ ᱦᱮᱸ
ᱚᱱᱟ ᱫᱤᱜᱷᱟ ᱜᱮ ᱟᱯᱟᱛᱚᱛᱚ ᱯᱷᱮᱢᱟᱥ ᱧᱚᱜ ᱜᱮᱭᱟ ᱛᱟᱨᱯᱚᱨ
ᱟᱨᱚ ᱚᱱᱠᱟ ᱪᱮᱫ ᱪᱮᱫ ᱠᱚ ᱢᱮᱱᱟᱜᱼᱟ?
ᱚᱱᱠᱟ ᱫᱚ ᱟᱫᱚ ᱚᱱᱮᱻ ᱨᱟᱹᱡᱟᱜ ᱚᱲᱟᱜ ᱠᱚ ᱢᱮᱱᱟᱜᱼᱟ ᱫᱟᱛᱚᱱ ᱚᱱᱟ ᱥᱟᱭᱤᱰ ᱠᱚᱨᱮ᱾
ᱦᱩᱸᱻ
ᱨᱟᱹᱡᱽ ᱯᱨᱚᱥᱟᱫᱽ ᱠᱚ ᱚᱱᱟ ᱠᱚᱜᱮ ᱢᱮᱱᱟᱹᱜ ᱜᱮᱭᱟ
ᱟᱨ ᱚᱱᱠᱟ ᱦᱤᱥᱴᱚᱨᱤᱠ ᱡᱤᱱᱤᱥ ᱢᱟᱱᱮᱻ ᱟᱹᱰᱤ ᱯᱟᱹᱦᱤᱞᱟᱱ ᱡᱩᱜᱽ ᱨᱮᱱᱟᱜ ᱢᱟᱱᱮ ᱚᱱᱠᱟ ᱢᱚᱱᱫᱤᱨ ᱴᱚᱱᱫᱤᱨ ᱢᱟᱱᱮ ᱚᱱᱠᱟ ᱢᱚᱱᱫᱤᱨ ᱠᱚ ᱦᱩᱸ ᱦᱮᱸ ᱦᱮᱸ ᱚᱱᱟ ᱠᱚ
ᱢᱮᱱᱟᱜ ᱜᱮᱭᱟ ᱠᱷᱩᱫᱤᱨᱟᱢ ᱵᱩᱥᱩ ᱣᱟᱜ ᱚᱲᱟᱜ ᱠᱚ ᱵᱤᱫᱽᱫᱟᱥᱟᱜᱚᱨ ᱟᱜ ᱚᱲᱟᱜ ᱠᱚ᱾ ᱟᱫᱚ ᱩᱱᱠᱩ ᱫᱚ ᱵᱮᱝᱜᱚᱞᱤ ᱨᱟᱭᱴᱟᱨ ᱠᱟᱱᱟᱠᱚ ᱛᱚ ᱟᱹᱵᱤᱱ ᱫᱚᱵᱤᱱ ᱟᱸᱡᱚᱢ ᱠᱟᱜ ᱠᱚᱣᱟ ᱥᱮ ᱵᱟᱝ ᱚᱰᱤᱥᱟ
ᱦᱮᱸ ᱦᱮᱸ
ᱛᱟᱦᱚᱞᱮ ᱟᱯᱮᱮᱥᱮᱫ ᱚᱱᱟ ᱥᱟᱭᱤᱰ ᱫᱚ ᱪᱮᱫ ᱞᱮᱠᱟ᱾
ᱟᱞᱮ ᱥᱮᱫ ᱚᱱᱠᱟ ᱫᱟᱬᱟᱱ ᱡᱟᱭᱜᱟ ᱛᱚ᱾ ᱚᱱᱮ ᱟᱞᱮ ᱥᱩᱨ ᱨᱮᱜᱮ ᱢᱮᱱᱟᱜᱼᱟ ᱥᱤᱢᱞᱤᱯᱟᱞ ᱾ ᱟᱨᱠᱤ ᱦᱮᱸ ᱥᱤᱢᱞᱤᱯᱟᱞ ᱵᱩᱨᱩ᱾
ᱚᱻ
ᱚᱱᱟ ᱵᱩᱨᱩ ᱨᱮᱜᱮ ᱡᱷᱚᱨᱱᱟᱹ ᱠᱚ ᱢᱮᱱᱟᱜᱼᱟ ᱟᱹᱰᱤ ᱠᱤᱪᱷᱩ ᱧᱮᱞ ᱡᱟᱹᱭᱜᱟᱠᱚ ᱨᱤᱡᱚᱴ ᱠᱚ ᱡᱷᱚᱨᱱᱟ ᱠᱚ᱾
ᱚᱱᱟ ᱠᱚ ᱰᱮᱢ ᱠᱚ ᱪᱮᱫ ᱞᱮᱠᱟ ᱢᱮᱱᱟᱜᱼᱟ
ᱟᱯᱮ ᱴᱷᱮᱡ ᱥᱩᱞᱟᱹᱭ ᱯᱟᱲ ᱰᱮᱢ᱾
ᱚᱻ ᱟᱸᱡᱚᱢ ᱫᱚ ᱟᱸᱡᱚᱢ ᱵᱟᱲᱟᱹ ᱦᱩᱭ ᱟᱠᱟᱱ ᱜᱮᱭᱟ ᱯᱷᱳᱱ ᱠᱚᱨᱮ ᱟᱹᱰᱤ ᱯᱷᱮᱢᱟᱥ ᱧᱚᱜ ᱜᱮᱭᱟ ᱛᱟᱦᱚᱞᱮ᱾
ᱦᱮᱸ ᱦᱮᱸ ᱧᱚᱜ ᱜᱮᱭᱟ ᱰᱮᱢ ᱠᱚ ᱢᱮᱱᱟᱜᱼᱟ ᱥᱩᱨ ᱨᱮ ᱟᱨ
ᱟᱯᱮ ᱚᱱᱟ ᱥᱟᱭᱤᱰ ᱫᱚ ᱯᱨᱟᱭ ᱜᱮ ᱛᱟᱦᱚᱞᱮ ᱯᱨᱟᱭ ᱜᱮ ᱵᱩᱨᱩ ᱢᱮᱱᱟᱜᱼᱟ ᱵᱟᱝ? ᱵᱤᱨ ᱵᱤᱨᱵᱩᱨᱩ ᱠᱚ᱾ ᱰᱮᱢ ᱠᱚᱻ᱾ ᱢᱟᱱᱮ ᱢᱮᱠᱥᱤᱢᱟᱢ ᱡᱟᱭᱜᱟ ᱜᱮ ᱵᱩᱨᱩ ᱵᱤᱨ ᱠᱚ ᱚᱱᱠᱟ ᱵᱮᱥᱤ ᱢᱮᱱᱟᱜᱼᱟ ᱵᱟᱝ‌? ᱟᱸᱡᱚᱢ ᱫᱚ ᱟᱸᱡᱚᱢ ᱵᱟᱲᱟ ᱦᱩᱭ ᱠᱟᱱ ᱜᱮᱭᱟ ᱟᱫᱚ ᱛᱮᱫᱚ ᱟᱫᱚ ᱩᱱᱟᱹᱜᱴᱟᱜ ᱫᱚ ᱪᱟᱞᱟᱣ ᱫᱚ ᱵᱟᱝ ᱦᱩᱭ ᱠᱟᱱᱟ ᱵᱩᱨᱩ ᱠᱚᱜᱮ ᱡᱟᱹᱥᱛᱤ ᱢᱮᱱᱟᱜᱼᱟ
ᱦᱮᱸ ᱪᱟᱞᱟᱣ ᱫᱚ ᱵᱟᱝ ᱦᱩᱭ ᱠᱟᱱᱟ ᱴᱷᱤᱠᱟ
ᱦᱩ ᱛᱟᱯᱚᱨ ᱚᱱᱟ ᱩᱲᱤᱥᱥᱟ ᱫᱤᱥᱚᱢ ᱨᱮᱜᱮ ᱛᱟᱯᱚᱨ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩᱣᱟᱜ ᱚᱚᱱᱰᱮ ᱜᱮᱛᱟᱭ ᱡᱟᱱᱟᱢ ᱚᱲᱟᱜ ᱾
ᱦᱮᱸ ᱦᱮᱸ ᱦᱮᱸ᱾
ᱚᱸᱻ
ᱱᱚᱰᱮ ᱜᱮ ᱢᱟᱱᱮ ᱥᱩᱨ ᱨᱮ ᱜᱮ ᱟᱨᱠᱤ
ᱦᱳᱭ ᱦᱳᱭ
ᱦᱮᱸ
ᱻ
ᱟᱨ ᱪᱮᱫ ᱠᱚ ᱛᱟᱦᱟᱞᱮ ᱚᱱᱛᱮ ᱡᱚᱢᱟᱜ ᱯᱷᱮᱢᱟᱥ ᱜᱮᱭᱟ
ᱡᱚᱢᱟᱜ ᱫᱚ ᱟᱯᱟᱛᱚᱛᱚ ᱟᱞᱮ ᱚᱱᱟ ᱥᱟᱭᱤᱰ ᱫᱚ ᱡᱚᱢᱟᱜ ᱫᱚ ᱨᱚᱥᱢᱞᱟᱭ ᱠᱚ ᱨᱚᱥᱚᱜᱳᱞᱞᱟ ᱠᱚ ᱦᱟᱱᱮ ᱟᱹᱰᱤ ᱠᱚ ᱦᱮ ᱡᱚᱢ ᱜᱮᱭᱟ ᱠᱚ ᱱᱚᱣᱟ ᱥᱟᱭᱤᱰᱫᱚ
ᱦᱮᱸ ᱦᱮᱸ
ᱨᱚᱥᱚᱢᱞᱟ ᱨᱚᱥᱚᱜᱳᱞᱞᱟᱭ ᱚᱱᱠᱟᱱᱟᱜ ᱵᱟᱨᱭᱟ ᱯᱮᱭᱟ ᱚᱱᱠᱟᱱᱟᱜ ᱦᱮᱲᱮᱢ ᱵᱮᱥᱤᱨ ᱵᱷᱟᱜᱽ ᱜᱮ ᱦᱮᱲᱮᱢ ᱡᱟᱛᱤᱭᱚ ᱡᱤᱱᱤᱥ ᱠᱚᱫᱚ ᱵᱮᱥᱤᱨ ᱵᱷᱟᱜᱽ ᱠᱚ ᱵᱮᱱᱟᱣ ᱮᱫᱟ ᱟᱨ ᱛᱟᱦᱞᱮ ᱟᱯᱮ ᱚᱱᱟ ᱥᱟᱭᱤᱰ ᱫᱚ
ᱟᱪᱪᱷᱟ ᱟᱨ ᱚᱱᱠᱟ ᱟᱨ ᱚᱱᱠᱟ ᱡᱚᱢ ᱡᱤᱱᱤᱥ ᱫᱚ ᱤᱱᱟᱹ ᱠᱚᱜᱮ ᱢᱟᱱᱮ ᱢᱤᱥ
ᱦᱳᱭ ᱦᱳᱭ ᱴᱷᱤᱠ ᱟᱨ ᱛᱟᱦᱮ ᱚᱱᱟ ᱩᱲᱤᱥᱥᱟ ᱫᱤᱥᱚᱢ ᱨᱮᱫᱚ ᱪᱮᱫ ᱚᱱᱠᱟᱱᱟᱜ ᱯᱷᱮᱢᱟᱥ ᱠᱟᱱᱟ
ᱟᱞᱮ ᱟᱞᱮ ᱚᱱᱛᱮ ᱫᱚ ᱡᱟᱥᱛᱤ ᱢᱟᱱᱮ ᱰᱟᱹᱦᱤ ᱵᱚᱲᱟ ᱠᱚ
ᱚᱱᱟ ᱫᱚ ᱪᱮᱫ ᱦᱮᱫ ᱜᱮᱭᱟ ᱪᱮᱫ ᱠᱟᱱᱟᱜ ᱠᱟᱱᱟ
ᱚᱱᱟ ᱫᱚ ᱢᱟᱱᱮ ᱪᱮᱫ ᱞᱮᱠᱟ ᱚᱱᱟ ᱫᱚ ᱢᱟᱱᱮ ᱥᱚᱫ ᱪᱮᱫ ᱞᱮᱠᱟ ᱱᱚᱣᱟ ᱴᱤᱡ ᱠᱟᱹᱴᱤᱡ ᱚᱱᱮ ᱪᱮᱫ ᱠᱚ ᱞᱟᱹᱭᱟ ᱚᱱᱟ
ᱟᱪᱪᱷᱟ ᱟᱪᱪᱷᱟ ᱦᱮᱲᱮᱢ ᱜᱮᱭᱟ ᱥᱮ ᱪᱮᱫ
ᱦᱮᱸ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱦᱮᱲᱟᱢ ᱟ ᱫᱳᱭ ᱪᱮᱫ ᱞᱮᱠᱟ ᱵᱩᱡᱟᱜ ᱟ ᱫᱳᱭ ᱫᱳᱭ ᱫᱳᱭ ᱵᱟᱨᱟ ᱦᱮᱸ ᱟᱫᱚ ᱚᱱᱟ ᱚᱱᱠᱟ ᱴᱟᱭᱤᱯ ᱚᱱᱟ ᱚᱱᱟᱨᱮ ᱵᱟᱲᱟ ᱠᱚ ᱵᱟᱲᱟᱣᱱᱟ ᱢᱮᱥᱟ ᱠᱟᱜᱼᱟ ᱠᱚ ᱚᱱᱟ ᱟᱫᱚ ᱚᱱᱟ ᱢᱤᱠᱥ ᱠᱟᱛᱮ ᱚᱱᱟ ᱠᱟᱹᱴᱤᱡ ᱤᱭᱟᱹ ᱫᱷᱟᱨᱟ ᱵᱩᱡᱷᱟᱹᱜᱼᱟ ᱟᱨ ᱥᱤᱵᱤᱞ ᱫᱷᱟᱨᱟ ᱵᱩᱡᱷᱟᱹᱜᱼᱟ ᱦᱮᱸ ᱟᱨ ᱤᱱᱠᱟ ᱵᱚᱞᱛᱮ ᱢᱤᱥᱴᱤ ᱠᱚ ᱯᱷᱮᱢᱟᱥ ᱜᱮᱭᱟ ᱜᱩᱞᱟᱵ ᱡᱟᱢᱩᱱ
ᱦᱮᱸ ᱢᱤᱥᱴᱤ ᱜᱩᱞᱟᱯ ᱡᱟᱢᱩᱱ ᱚᱱᱟ ᱦᱮᱲᱮᱢ ᱡᱤᱱᱤᱥ ᱜᱮ ᱠᱟᱱ ᱜᱮᱭᱟ ᱵᱟᱝ
ᱦᱮᱸ ᱟᱨ ᱡᱷᱤᱞᱟᱹᱯᱤ ᱠᱚ ᱟᱨ ᱢᱟᱞᱯᱟ ᱢᱟᱞᱯᱟ ᱢᱟ ᱡᱚᱢᱠᱟᱟᱜ ᱢᱟᱞᱯᱟ
ᱵᱟᱝᱟ ᱵᱟᱝᱟ ᱚᱱᱟ ᱛ ᱟᱨ ᱪᱮᱫ ᱞᱮᱠᱟ ᱢᱟᱱᱮ ᱪᱮᱫ ᱡᱟᱹᱛᱤ ᱡᱚᱝ
ᱚᱱᱟ ᱫᱚ ᱢᱟᱞᱯᱷᱟ ᱫᱚ ᱤᱭᱟᱹ ᱠᱟᱱᱟ ᱟᱨᱠᱤ ᱚᱱᱟ ᱦᱚᱸ ᱦᱮᱲᱮᱢ ᱡᱤᱱᱤᱥ ᱠᱟᱱᱟ ᱚᱱᱟ ᱫᱚ ᱢᱟᱱᱮ ᱠᱟᱹᱴᱤᱡ ᱢᱟᱨᱟᱝ ᱧᱚᱜ ᱛᱟᱦᱮᱱᱟ
ᱟᱪᱪᱷᱟ
ᱚᱱᱟ ᱫᱚ ᱟᱫᱚ ᱪᱮᱫ ᱞᱮᱠᱟᱧ ᱞᱟᱹᱭᱟᱢᱟ ᱟᱯᱮ ᱥᱮᱫ ᱫᱚ ᱵᱟᱢ ᱧᱟᱢᱚᱜ ᱜᱮᱭᱟ ᱵᱚᱞᱮ ᱚᱱᱟ ᱫᱚ ᱵᱟᱢ ᱴᱷᱤᱠᱟ ᱚᱱᱟ ᱫᱚ ᱢᱤᱫᱴᱟᱝ ᱦᱮᱲᱮᱢ ᱡᱤᱱᱤᱥ ᱠᱚ ᱟᱨᱠᱤ ᱡᱚᱢ ᱱᱟ ᱠᱚ ᱚᱱᱟ ᱟᱨ ᱥᱤᱸᱜᱲᱟ ᱪᱚᱯ ᱢᱟ ᱚᱱᱛᱮ ᱦᱚᱸ ᱧᱟᱢᱚᱜ ᱜᱮᱭᱟ
ᱢᱟ ᱛᱟᱦᱞᱮ ᱟᱪᱪᱷᱟ ᱚᱱᱟ ᱠᱚ ᱟᱸᱡᱚᱢ ᱠᱟᱛᱮ ᱟᱢᱦᱚᱸ ᱟᱹᱰᱤ ᱠᱤᱪᱷᱩ ᱵᱟᱰᱟᱭ ᱧᱟᱢ ᱠᱮᱫᱟ ᱤᱧᱦᱚᱸ ᱟᱹᱰᱤ ᱠᱤᱪᱷᱩᱧ ᱵᱟᱡᱟᱭ ᱵᱟᱰᱟᱭ ᱧᱟᱢ ᱠᱮᱫᱟ ᱢᱟ ᱛᱟᱦᱚᱞᱮ ᱜᱚᱝᱠᱮ ᱛᱟᱦᱚᱞᱮ ᱛᱮᱦᱮᱧ ᱫᱚ ᱱᱚᱝᱠᱟ ᱜᱮ
ᱴᱷᱤᱠ ᱜᱮᱭᱟ ᱜᱚᱝᱠᱮ ᱱᱚᱝᱠᱟ ᱜᱮ ᱛᱟᱦᱚᱞᱮ ᱦᱮᱸ ᱢᱟ ᱛᱟᱦᱚᱞᱮ ᱟᱨᱚ ᱟᱨᱚ ᱟᱨᱚ ᱠᱟᱛᱷᱟ ᱦᱩᱭᱩᱜᱼᱟ
ᱦᱮᱸ ᱜᱚᱢᱠᱮ ᱛᱟᱦᱞᱮ ᱡᱚᱦᱟᱨ ᱜᱮ ᱜᱚᱢᱠᱮ ᱡᱚᱦᱟᱨ ᱡᱚᱦᱟᱨ